ᱦᱮᱞᱳ ᱦᱮᱸ ᱦᱮᱸ ᱟᱹᱰᱤ ᱱᱟᱯᱟᱭ ᱱᱤᱭᱟᱹ ᱫᱚᱢ ᱦᱟᱸᱜ ᱟᱸᱡᱚᱢ ᱦᱤᱡᱩᱜ ᱠᱟᱱᱟ ᱟᱨ ᱫᱚᱦᱲᱟ ᱞᱟᱝ ᱧᱟᱯᱟᱢ ᱮᱱᱟ ᱱᱚᱣᱟ ᱤᱧ ᱥᱮᱫ ᱠᱷᱚᱱ ᱟᱨ ᱢᱤᱫ ᱟᱨ ᱢᱤᱫ ᱫᱷᱟᱣ ᱦᱟᱸᱜ ᱤᱧ ᱥᱮᱫ ᱠᱷᱚᱱ ᱢᱟᱱᱚᱛ ᱡᱚᱦᱟᱨ
ᱦᱮᱸ ᱤᱧ ᱥᱮᱫ ᱠᱷᱚᱱ ᱦᱚᱸ ᱡᱚᱦᱟᱨ
ᱦᱩᱸ
ᱛᱳ ᱡᱟᱦᱟ ᱱᱤᱭᱟᱹ ᱠᱟᱛᱷᱟ ᱦᱩᱭᱩᱜ ᱠᱟᱱ ᱛᱟᱦᱮᱫᱟ ᱟᱨᱠᱤ ᱟᱞᱮ ᱥᱮᱫ ᱫᱚ ᱢᱟᱱᱮ ᱟᱭᱢᱟ ᱮᱢᱟᱱ ᱜᱮᱠᱚ ᱧᱟᱢᱚᱜ ᱜᱮᱭᱟ ᱡᱮᱦᱮᱛᱩ ᱟᱹᱛᱩ ᱨᱮᱞᱮ ᱛᱟᱦᱮᱱ ᱜᱮᱭᱟ ᱛᱚ ᱥᱚᱜᱚᱜ ᱨᱩᱰᱟᱹ ᱛᱟᱨᱯᱚᱨ ᱛᱚᱨᱦᱚᱫ ᱡᱟᱢᱲᱳ ᱵᱷᱩᱥ ᱜᱳᱰᱳ ᱢᱟᱱᱮ ᱮᱢᱟᱱ ᱛᱳᱲ ᱛᱳᱲ ᱠᱚ ᱛᱚ ᱧᱟᱢᱚᱜ ᱜᱮᱭᱟ ᱠᱚ ᱟᱨ ᱩᱱᱠᱩᱜ ᱜᱮ ᱟᱨᱚ ᱟᱨᱠᱤ ᱢᱟᱱᱮ ᱟᱹᱛᱩ ᱦᱚᱲ ᱥᱮ ᱟᱛᱳ ᱦᱚᱲ ᱠᱷᱟᱛᱮᱜ ᱥᱮᱸᱫᱽᱨᱟ ᱠᱟ ᱠᱟᱛᱮᱫ ᱠᱚ ᱡᱚᱢ ᱠᱚ ᱜᱮᱭᱟ ᱟᱨᱠᱤ,
ᱟᱪᱪᱷᱟ ᱟᱪᱪᱷᱟ ᱦᱮᱸ ᱟᱞᱮᱥᱮᱫ ᱦᱚᱸ ᱚᱱᱮᱢ ᱞᱟᱹᱭ ᱠᱮᱫ ᱞᱮᱠᱟ ᱜᱮ ᱱᱚᱝᱠᱟ ᱡᱚᱛᱚ ᱞᱮᱠᱟᱱ ᱡᱟᱹᱥᱛᱤ ᱞᱮᱠᱟ ᱟᱨ ᱱᱚᱝᱠᱟ ᱠᱚ ᱡᱚᱢ ᱠᱚᱜᱮᱭᱟ ᱡᱮᱞᱮᱠᱟᱢ ᱞᱟᱹᱭ ᱠᱮᱫᱟ ᱜᱩᱰᱩ ᱜᱩᱰᱩ ᱦᱚᱸ ᱟᱞᱮ ᱦᱚᱸ ᱵᱟᱹᱫᱽ ᱜᱩᱰᱩ ᱥᱮ ᱥᱟᱨᱜᱟᱦᱚᱱ ᱜᱩᱰᱩ ᱚᱠᱟ ᱫᱚ ᱵᱟᱹᱭᱦᱟᱹᱲ ᱨᱮᱠᱚ ᱛᱟᱦᱮᱱᱟ ᱥᱮ ᱟᱫᱚᱢ ᱠᱚᱫᱚ ᱫᱟᱨᱮ ᱜᱩᱰᱩ ᱩᱱᱠᱩ ᱦᱚᱸᱠᱚ ᱜᱚᱡ ᱠᱚᱣᱟ ᱟᱨᱦᱚᱸ ᱨᱩᱸᱰᱟᱹ ᱠᱩ ᱠᱚ ᱡᱚᱢ ᱠᱚᱜᱮ ᱦᱮᱸ ᱦᱮᱸ ᱟᱨ ᱪᱮᱬᱮ ᱦᱚᱸ ᱟᱭᱢᱟ ᱞᱮᱠᱟ ᱚᱱᱠᱟᱱ ᱪᱮᱬᱮ ᱠᱷᱟᱥᱠᱟᱨ ᱱᱚᱣᱟ ᱯᱚᱛᱟᱢ ᱠᱚᱠᱚ ᱡᱚᱢ ᱠᱚᱣᱟ ᱡᱟᱹᱥᱛᱤ ᱫᱚ ᱦᱟᱸᱜ ᱟᱨ ᱡᱚᱛᱚ ᱞᱮᱠᱟᱱ ᱪᱮᱸᱬᱮ ᱫᱚ ᱦᱟᱜ ᱵᱟᱠᱚ ᱡᱚᱢ ᱠᱚᱣᱟ ᱚᱱᱠᱟ
ᱦᱮᱸ ᱵᱚᱠ
ᱠᱚᱸᱜ ᱠᱚ ᱥᱮ ᱠᱤᱥᱱᱤ ᱠᱚ ᱚᱱᱠᱟᱱ ᱪᱮᱬᱮ ᱵᱟᱠᱚ ᱡᱚᱢ ᱠᱚᱣᱟ, ᱦᱚᱸ ᱦᱚᱸ ᱟᱨ ᱡᱟᱜᱟ ᱡᱟᱜᱟ ᱨᱮᱫᱚ ᱟᱫᱚᱢ ᱥᱮᱫ ᱫᱚᱠᱚ ᱡᱚᱢ ᱠᱚᱜᱮᱭᱟ ᱠᱚᱸᱜ ᱠᱚᱦᱚᱸᱧ ᱧᱮᱞ ᱵᱟᱲᱟ ᱟᱠᱟᱫ ᱠᱚᱣᱟ ᱦᱟᱸᱜ ᱟᱫᱚ
ᱟᱞᱮᱥᱱ ᱠᱚ ᱩᱱᱠᱩ ᱫᱚᱠᱚ ᱡᱚᱢ ᱠᱚᱜᱮ ᱭᱟᱠᱚ᱾
ᱠᱚᱜ ᱦᱚᱸ?
ᱦᱮᱸ ᱠᱚᱸᱜ ᱦᱚᱠᱚ ᱡᱚᱢ ᱠᱚᱜᱮᱭᱟ ᱟᱨ ᱢᱮᱱ ᱜᱮᱭᱟ ᱠᱚ ᱠᱚᱜ ᱡᱮᱞ ᱥᱮᱵᱮᱞ ᱜᱮᱭᱟ ᱥᱮ ᱪᱮᱫ? ᱟᱨ ᱥᱤᱵᱮᱞ ᱜᱮᱭᱟ ᱥᱮ ᱪᱮᱫ ᱠᱚᱜ ᱡᱤᱞ?
ᱟᱪᱷᱟ ᱪᱷᱟ ᱪᱷᱟ ᱤᱧ ᱫᱩᱧ ᱟᱸᱡᱚᱢ ᱵᱟᱲᱟ ᱟᱠᱟᱫᱟ ᱠᱚᱸᱜ ᱡᱤᱞ ᱫᱚ ᱛᱷᱚᱲᱟ ᱥᱤᱬᱤᱡ ᱧᱚᱜ ᱜᱮᱭᱟ ᱦᱟᱸᱜ ᱵᱟᱝᱫᱚ ᱱᱚᱝᱠᱟ, ᱚᱱᱟᱛᱮ ᱳᱢ ᱠᱚᱢ ᱠᱚ ᱡᱚᱢᱟ᱾
ᱟᱫᱚ ᱥᱤᱲᱤᱡ ᱜᱮ ᱨᱮᱦᱚᱸ ᱫᱚ ᱥᱤᱵᱤᱞ ᱜᱮᱭᱟ ᱵᱟᱝ? ᱥᱤᱲᱤᱡ ᱜᱮᱭᱟ ᱦᱮ ᱫᱚ ᱥᱤᱵᱤᱞ ᱜᱮᱭᱟ᱾
ᱦᱮᱸ ᱦᱮᱸ ᱥᱤᱲᱤᱡ ᱦᱚᱸ ᱢᱤᱜᱴᱟᱹᱝ ᱥᱤᱵᱤᱞ ᱡᱤᱱᱤᱥ ᱠᱟᱱ ᱜᱮᱭᱟ ᱦᱟᱸᱜ ᱦᱮᱸ ᱦᱮᱸ᱾ ᱟᱫᱚ ᱦᱚᱸ
ᱦᱚᱲᱚ ᱦᱚᱲᱚᱨᱚ ᱫᱚ ᱯᱨᱟᱭ ᱢᱟᱱᱮ ᱟᱫ ᱪᱟᱵᱟ ᱟᱠᱟᱱᱟ ᱠᱚ ᱱᱚᱛᱮ ᱫᱚ ᱛᱟᱣ ᱨᱮᱦᱚᱸ ᱢᱟᱱᱮ ᱪᱟᱹᱯᱩᱫ ᱫᱤᱱ ᱫᱚ ᱢᱟᱱᱮ ᱡᱟᱹᱯᱩᱫ ᱫᱤᱱ ᱫᱚ ᱨᱟᱠᱟᱵ ᱦᱤᱡᱩᱜ ᱟᱠᱚ ᱟᱨᱠᱤ ᱠᱤ ᱢᱟᱱᱮ ᱚᱲᱟᱜ ᱥᱮᱱ ᱜᱮᱠᱚ ᱨᱟᱠᱟᱵ ᱦᱤᱡᱩᱜᱼᱟ ᱡᱟᱹᱯᱩᱫ ᱫᱤᱱ ᱛᱚ ᱛᱚᱠᱷᱚᱱ ᱜᱮ ᱟᱨᱠᱤ ᱥᱟᱵ ᱧᱟᱢ ᱦᱩᱭᱩᱜ ᱜᱮᱭᱟ ᱠᱤᱱᱛᱩ ᱱᱚᱣᱟ ᱠᱟᱛᱷᱟ ᱞᱟᱜ ᱞᱟᱹᱭ ᱵᱟᱝ ᱴᱷᱤᱠᱟ᱾ ᱠᱟᱨᱚᱱ ᱦᱚᱨᱚᱜ ᱫᱚ ᱢᱟᱱᱮ ᱟᱜ ᱪᱟᱵᱟᱜ ᱠᱟᱱᱟ ᱠᱚ᱾
ᱦᱩᱸ ᱦᱩᱸ
ᱦᱚᱲᱚ
ᱦᱮᱸ ᱱᱚᱣᱟ ᱦᱚᱸ ᱤᱧ ᱫᱩᱧ ᱞᱟᱹᱭ ᱞᱮᱠᱷᱟᱡ ᱫᱚ ᱱᱚᱛᱮ ᱟᱞᱮ ᱟᱹᱛᱩ ᱨᱮᱫᱚ ᱢᱤᱫ ᱫᱷᱟᱣ ᱦᱚᱸ ᱱᱚᱝᱠᱟ ᱦᱚᱨᱚ ᱫᱚ ᱵᱟᱹᱧ ᱧᱮᱞ ᱵᱟᱲᱟ ᱟᱠᱟᱫ ᱠᱚᱣᱟ ᱦᱟᱸᱜ, ᱟᱨ ᱦᱮᱸ ᱱᱚᱣᱟ ᱢᱟᱢᱟ ᱟᱹᱛᱩ ᱢᱟᱢᱟ ᱚᱲᱟᱜ ᱨᱤᱧ ᱪᱟᱞᱟᱣ ᱞᱮᱱᱟ ᱩᱱ ᱡᱚᱠᱷᱚᱡ ᱢᱤᱫ ᱫᱷᱟᱢ ᱚᱝᱠᱟ ᱦᱚᱨᱚ ᱠᱚ ᱧᱟᱢ ᱞᱮᱫᱮᱭ ᱦᱟᱸᱜ᱾ ᱟᱫᱚ ᱚᱱᱰᱮ ᱠᱚ ᱚᱝᱠᱟ ᱡᱚᱢ ᱧᱩ ᱚᱝᱠᱟ ᱦᱩᱭ ᱞᱮᱱᱟ᱾
ᱦᱮᱸᱻ
ᱟᱨ ᱟᱞᱮᱥᱮᱫ ᱫᱚ ᱱᱚᱝᱠᱟ ᱦᱚᱨᱚ ᱠᱚᱫᱚ ᱟᱹᱰᱤ ᱠᱚᱢ ᱥᱮ ᱢᱮᱱ ᱫᱟᱲᱮᱭᱟᱜᱼᱟᱢ ᱱᱟ ᱠᱮ ᱵᱟᱨᱟᱵᱚᱨ ᱥᱮ ᱵᱟᱹᱱᱩᱜ ᱠᱚᱣᱟ ᱦᱟᱸᱜ ᱯᱟᱥᱮᱜᱽ᱾ ᱢᱮᱱ ᱫᱟᱲᱮᱭᱟᱜ ᱟᱢ ᱱᱚᱣᱟ ᱚᱛ ᱦᱟᱥᱟᱮ ᱱᱚᱣᱟ ᱦᱩᱲᱩ ᱟᱯᱷᱚᱨᱡᱚᱠᱷᱟᱠᱩ ᱥᱮ ᱱᱚᱶᱟ ᱦᱩᱲᱩ ᱪᱟᱥᱡᱚᱠᱷᱟ ᱟᱭᱢᱟ ᱞᱮᱠᱟᱱ ᱵᱤᱥᱠᱚᱠᱚ ᱞᱟᱜᱟᱣᱮᱫᱟ᱾ ᱚᱱᱟ ᱠᱟᱨᱚᱱ ᱛᱮᱦᱚᱸ ᱢᱮᱱ ᱫᱟᱲᱮᱭᱟᱜᱼᱟ ᱱᱚᱣᱟ ᱠᱚᱠᱚ ᱟᱫᱚᱜ ᱠᱟᱱᱟ ᱟᱭᱢᱟ ᱡᱤᱣᱼᱡᱚᱱᱛᱩ᱾
ᱟ ᱟᱫᱚᱜ ᱪᱟᱵᱟᱜ ᱠᱟᱱᱟ ᱠᱚ ᱟᱸᱲᱤ ᱛᱮᱜ ᱦᱮᱸ ᱟᱞᱮ ᱥᱮᱫ ᱦᱚᱸ ᱛᱚ ᱢᱟᱱᱮ ᱞᱟᱦᱟᱛᱮ ᱵᱟᱹᱫᱽ ᱨᱮ ᱪᱩᱦᱟᱹ ᱨᱮ ᱜᱟᱰᱟᱨ ᱨᱮ, ᱮᱸᱜ ᱫᱚᱢᱮ ᱠᱟᱴᱠᱚᱢ ᱠᱚ ᱧᱟᱢ ᱠᱚᱜᱼᱟ ᱠᱟᱴᱠᱚᱢ ᱟᱨ ᱜᱚᱝᱜᱷᱟ ᱜᱚᱝᱜᱷᱟ ᱲᱚ ᱠᱚᱡ ᱠᱚ ᱧᱟᱢ ᱠᱚᱜ ᱠᱮ ᱢᱟᱱᱮ ᱠᱷᱮᱛ ᱨᱮᱜᱮ ᱠᱷᱮᱛ ᱠᱚᱨᱮᱜ ᱵᱩᱨᱩ ᱵᱟᱹᱫᱽ ᱠᱚᱨᱮ ᱠᱚ ᱨᱟᱠᱟᱜ ᱦᱮᱡ ᱠᱚᱜ-ᱟ᱾ ᱟᱫᱚ ᱱᱤ ᱱᱮᱛᱟᱨ ᱫᱚ ᱧᱮᱞᱚᱜ ᱠᱟᱱᱟ ᱡᱮ ᱚᱠᱟ ᱠᱚᱢ ᱛᱚ ᱢᱟᱱᱮ ᱟᱹᱰᱤ ᱥᱟᱺᱟᱹᱜᱤᱧ ᱠᱟᱴᱠᱚᱢ ᱫᱚ ᱵᱟᱹᱱᱩᱜ ᱠᱚᱣᱟ ᱟᱨᱠᱤ᱾ ᱟᱨ ᱢᱟᱱᱮ ᱢᱤᱫᱴᱟᱝ ᱵᱟᱨᱭᱟ ᱜᱩ ᱜᱚᱝ ᱜᱚᱝᱜᱷᱟ ᱟᱨ ᱜᱚᱝᱜᱷᱟ ᱨᱚᱠᱚᱡ ᱠᱚ ᱧᱟᱢᱚᱜ ᱠᱟᱱᱟ᱾ ᱟᱫᱚᱠᱤ ᱞᱟᱦᱟᱛᱮ ᱢᱟᱱᱮ ᱦᱮᱸ ᱞᱟᱦᱟᱛᱮ ᱠᱟᱴᱠᱚᱢ ᱠᱟᱴᱠᱚᱢ ᱥᱟᱵ ᱟᱹᱜᱩ ᱦᱩᱭ ᱠᱚᱜᱼᱟ ᱟᱨ ᱨᱟᱯᱟᱜ ᱠᱟᱛᱮᱫ ᱪᱮᱜᱽ ᱢᱚᱡᱽ᱾
ᱮᱠᱟᱞᱠᱟᱱ ᱮᱠᱟᱞ ᱮᱠᱟᱱ᱾ ᱦᱮᱸ ᱟᱞᱮᱥᱮᱫ ᱦᱚᱸ ᱚᱱᱮᱢ ᱞᱟᱹᱭ ᱠᱮᱫ ᱞᱮᱠᱟ ᱥᱮᱢ ᱯᱩᱨᱟᱹᱣ ᱮᱠᱟᱞ ᱤᱧ ᱠᱟᱹᱴ ᱠᱟᱹᱴᱤᱡ ᱡᱚᱠᱷᱚᱱᱤᱧ ᱛᱟᱦᱮᱸ ᱠᱟᱱᱟ ᱩᱱ ᱡᱚᱠᱷᱚᱱ ᱯᱩᱨᱟᱹ ᱱᱚᱝᱠᱟ ᱠᱟᱴᱠᱚᱢ ᱠᱚᱠᱚ ᱧᱟᱢᱚᱜ ᱠᱟᱱ ᱛᱟᱦᱮᱱᱟ᱾ ᱟᱨ ᱦᱟᱹᱠᱩ ᱠᱚᱦᱚᱸ ᱚᱱᱟ ᱠᱷᱮᱛ ᱨᱮᱦᱚᱸ ᱠᱟᱡᱟᱠ ᱠᱚ ᱧᱟᱢᱚᱜ ᱠᱟᱱ ᱛᱟᱦᱮᱱᱟ ᱱᱮᱛᱟᱨ ᱫᱚ ᱠᱷᱮᱛ ᱨᱮᱫᱚ ᱮᱠᱟᱞ ᱢᱤᱫᱴᱮᱱ ᱦᱚᱸ ᱦᱟᱹᱠᱩ ᱠᱚᱥᱮ ᱠᱟᱴᱠᱚᱢ ᱠᱚᱥᱮ ᱨᱚᱠᱚᱡ ᱥᱮ ᱪᱤᱞᱤ ᱦᱚᱸ ᱵᱟᱢ ᱧᱟᱢ ᱠᱚᱣᱟ ᱦᱩᱸ ᱦᱩᱸ᱾ ᱡᱟ ᱠᱚ ᱥᱟᱨᱮᱡ ᱠᱟᱱᱟ ᱮᱠᱮᱱ ᱜᱟᱰᱟᱨᱮ ᱧᱟᱢ ᱠᱚᱣᱟ ᱦᱟᱸᱜ ᱜᱟᱰᱟ ᱠᱷᱟᱱ ᱱᱚᱣᱟ
ᱯᱩᱨ ᱯᱩᱠᱷᱨᱤ ᱮᱢᱟᱱ ᱠᱚᱨᱮ ᱜᱮᱢ ᱧᱟᱢ ᱠᱚᱣᱟ ᱠᱷᱟᱡ ᱦᱟᱸᱜ᱾
ᱦᱮᱸ ᱯᱩᱠᱷᱨᱤ ᱮᱢᱟᱱ ᱠᱚᱨᱮ ᱦᱚᱸ ᱧᱟᱢ ᱞᱮᱠᱷᱟᱱ ᱦᱚᱸ ᱯᱩᱠᱷᱨᱤ ᱮᱢᱟᱱ ᱠᱚᱨᱮᱜ ᱧᱟᱢ ᱞᱮᱠᱷᱟᱱ ᱦᱚ ᱢᱟᱱᱮ ᱚᱱᱟ ᱨᱚᱠᱚᱡ ᱜᱚᱝᱜᱷᱟ ᱟᱨ ᱠᱟᱛᱞᱟ ᱧᱟᱢ ᱠᱚᱣᱟᱜ ᱠᱤᱱ ᱛᱚ ᱢᱟᱱᱮ ᱤᱭᱮ ᱢᱟᱱᱮ ᱠᱟᱴᱠᱚᱢ ᱫᱚ ᱵᱟᱢ ᱧᱟᱢ ᱠᱚᱶᱼᱟ ᱠᱟᱴᱠᱚᱢ ᱫᱚ ᱢᱟᱱᱮ ᱵᱟᱹᱱᱩᱜ ᱠᱚ ᱞᱮᱠᱟ ᱟᱨ ᱠᱤ ᱢᱟᱱᱮ ᱧᱟᱢ ᱦᱚᱸᱢ ᱧᱟᱢ ᱫᱟᱲᱮᱭᱟ ᱠᱚᱣᱟ ᱢᱤᱜ ᱵᱟᱲᱭᱟ ᱟᱨ ᱠᱤ
ᱦᱩ ᱟᱞᱮᱥᱮᱫ ᱫᱚ ᱱᱚᱣᱟ ᱜᱟᱜ ᱜᱟᱰᱟ ᱥᱮᱫ ᱨᱮᱜᱮ ᱢᱮᱱᱟᱜ ᱠᱚᱣᱟ ᱦᱟᱸᱜ ᱱᱚᱣᱟ ᱫᱷᱤᱨᱤ ᱡᱟᱸᱜᱮ ᱠᱚᱨᱮ ᱠᱚ ᱛᱟᱦᱮᱱ ᱵᱟᱲᱟᱭᱟ, ᱥᱚᱜᱮ ᱠᱚᱶᱼᱟ ᱠᱚ ᱟᱨ ᱱᱚᱣᱟ ᱠᱟᱴᱠᱚᱢ ᱫᱚ ᱢᱮᱱ ᱞᱮᱠᱷᱟ ᱫᱚ ᱟᱹᱰᱤ ᱥᱚᱲᱚᱢ ᱜᱮᱭᱟ ᱠᱚ ᱵᱩᱡᱷᱟᱹᱣᱟ ᱤᱧᱦᱚᱸᱧ ᱡᱚᱢ ᱵᱟᱲᱟᱣ ᱟᱠᱟᱫ ᱜᱮ ᱦᱟᱸᱜ ᱟᱨ
ᱤᱧ ᱦᱚᱸ ᱢᱟᱱᱮ ᱨᱟᱯᱟᱜ ᱠᱟᱛᱮᱜ ᱤᱥᱤᱱ ᱠᱟᱛᱮᱜ ᱨᱳᱥ ᱠᱟᱛᱮᱜ ᱡᱷᱚᱛᱚ ᱞᱮᱠᱟᱛᱮ ᱡᱚᱢ ᱦᱩᱭᱩᱜ ᱠᱟᱱᱟ
ᱦᱩᱸ ᱦᱩᱸ ᱦᱩᱸ ᱞᱟᱦᱟ ᱛᱮ ᱱᱚᱠᱟᱧ ᱫᱤᱥᱟᱹᱭᱟ ᱞᱟᱦᱟ ᱛᱮ ᱱᱚᱣᱟ ᱵᱟᱹᱫᱽ ᱵᱟᱹᱭᱦᱟᱹᱲ ᱨᱮ ᱱᱚᱠᱟ ᱠᱟᱹᱢᱤ ᱠᱚᱠᱚ ᱪᱟᱞᱟᱜ ᱠᱟᱱ ᱛᱟᱦᱮᱱᱟ ᱜᱚᱜᱚ ᱠᱚ ᱥᱮ ᱵᱟᱵᱟ ᱠᱚ ᱱᱚᱠᱟ ᱟᱨ ᱤᱧ ᱫᱚ ᱠᱟᱹᱴᱤᱡ ᱜᱤᱧ ᱛᱟᱦᱮᱸ ᱠᱟᱱᱟ ᱟᱫᱚ ᱚᱱᱛᱮ ᱨᱮᱜᱮ ᱱᱚᱣᱟ ᱫᱟᱠᱟ ᱠᱚᱠᱚ ᱤᱫᱤᱭᱮᱫ ᱛᱟᱦᱮ ᱱᱟᱜ ᱚᱱᱟ ᱵᱟᱹᱭᱦᱟᱹᱲ ᱥᱮᱫ ᱨᱮᱜᱤ ᱟᱫᱚ ᱚᱱᱛᱮ ᱵᱟᱹᱭᱦᱟᱹᱲ ᱥᱮᱫ ᱨᱮ ᱡᱚᱢ ᱧᱩ ᱟᱹᱰᱤ ᱱᱟᱯᱟᱭ ᱵᱩᱡᱷᱟᱹᱜ ᱠᱟᱱ ᱛᱟᱦᱮ ᱱᱟ ᱱᱚᱠᱟ ᱠᱟᱴᱠᱚᱢ ᱠᱚ ᱦᱟᱹᱠᱩ ᱠᱚ ᱨᱟᱥᱮ ᱠᱟᱛᱮᱜ ᱮᱱᱛᱮᱜ ᱚᱱᱛᱮ ᱨᱮᱜᱮ ᱜᱚᱡᱮ ᱢᱮ ᱟᱨ ᱛᱮᱭᱚᱢ ᱛᱮ ᱚᱲᱟᱜ ᱤᱫᱤ ᱠᱟᱛᱮᱜ ᱱᱚᱠᱟ ᱤᱥᱤᱱ ᱵᱟᱥᱟᱝ ᱠᱟᱛᱮᱜ ᱟᱨᱦᱚᱸ ᱚᱱᱛᱮ ᱨᱮᱜᱤ ᱪᱟᱞᱟᱣ ᱠᱟᱛᱮ ᱡᱚᱢ ᱵᱟᱲᱟᱭ ᱢᱮ ᱛ ᱟᱹᱰᱤ ᱢᱚᱸᱪ ᱱᱚᱝ ᱠᱟ ᱨᱚᱢᱚᱡᱪ ᱢᱟᱦᱚᱞ ᱵᱩᱡᱷᱟᱹᱜ ᱠᱟᱱ ᱛᱟᱦᱮ ᱱᱟ ᱦᱟᱜ
ᱦᱩ ᱩᱱᱟ ᱢᱟᱱᱮ ᱫᱤᱱ ᱠᱚ ᱢᱚᱱᱮ ᱯᱟᱲᱟᱣ ᱞᱮᱠᱷᱟᱱ ᱟᱹᱰᱤ ᱟᱹᱰ ᱟᱹᱰᱤᱜᱮ ᱢᱟᱱᱮ ᱱᱟᱯᱟᱭ ᱵᱩᱡᱷᱟᱹᱜᱼᱟ ᱡᱮ ᱦᱮᱸ ᱱᱚᱜ-ᱚ ᱱᱚᱝᱠᱟᱱᱟᱜ ᱫᱤᱱ ᱦᱚᱸ ᱛᱮᱦᱮᱸ ᱠᱟᱱᱟ ᱥᱮ ᱪᱮᱫ ᱢᱟᱱᱮ ᱚᱱᱟ ᱫᱤᱱ ᱠᱚ ᱩᱭᱦᱟᱹᱨ ᱠᱟᱛᱮᱜ ᱦᱚᱸ ᱢᱟᱱᱮ ᱢᱤᱫᱴᱟᱝ ᱵᱷᱟᱜᱮ ᱢᱟᱱᱮ ᱢᱤᱴᱟᱝ ᱵᱷᱟᱜᱮ ᱥᱨᱤᱛᱤ ᱥᱮ ᱢᱟᱱᱮ ᱵᱤᱱᱟᱣ ᱫᱚᱦᱚᱜᱼᱟ ᱟᱨᱠᱤ
ᱮᱠᱟᱞ ᱮᱠᱟᱞ ᱦᱮᱸ ᱱᱚᱣᱟ ᱫᱚ ᱢᱤᱫᱴᱟᱝ ᱟᱢᱟᱜ ᱱᱟᱜᱟᱢ ᱮᱢ ᱵᱮᱱᱟᱣ ᱫᱟᱲᱮ ᱱᱟᱜ ᱠᱟᱢ ᱫᱚ ᱦᱟᱸᱜ ᱵᱟᱝ ᱢᱮᱱᱠᱷᱟᱱ ᱟᱢᱟᱜ ᱦᱤᱥᱴᱨᱤ ᱞᱮᱠᱟ ᱠᱟᱥ ᱥᱮ ᱡᱟᱦᱟᱸᱭᱮᱢ ᱞᱟᱹᱭ ᱫᱟᱲᱮ ᱚᱠᱟ ᱵᱚᱞᱮ ᱦᱮᱸ, ᱤᱧ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱢᱮᱱ ᱫᱟᱲᱮ ᱟᱢ ᱢᱮᱢᱚᱨᱤ ᱚᱠᱟ ᱦᱟᱸᱜ ᱱᱚᱣᱟ ᱳᱣᱟᱨᱰ ᱤᱧ ᱦᱤᱲᱤᱧ ᱮᱫ ᱛᱮᱦᱮᱱᱟ, ᱚᱱᱮ ᱢᱮᱢᱳᱨᱤ ᱨᱮ ᱵᱮᱱᱟᱣ ᱩᱛᱟᱹᱨᱚᱜᱼᱟ ᱾ ᱟᱨ ᱡᱚᱠᱷᱚᱱᱮᱢ ᱵᱩᱨᱟ ᱦᱟᱲᱟᱢᱚᱜᱼᱟ ᱥᱮᱢ ᱡᱟᱦᱟᱸ ᱞᱮᱠᱟ ᱜᱮᱢ ᱞᱟᱹᱴᱩ ᱟᱫᱚᱢ ᱡᱟᱦᱟᱸ ᱮ ᱾ ᱟᱢ ᱨᱮᱱ ᱜᱤᱫᱟᱹᱨ ᱯᱤᱫᱟᱹᱨ ᱠᱚ ᱞᱟᱹᱭ ᱵᱟᱲᱟ ᱫᱟᱲᱮᱭᱟ ᱠᱚᱣᱟ ᱦᱟᱸᱜ ᱵᱚᱞᱮ ᱾ ᱟᱞᱮ ᱡᱚᱠᱷᱟᱡ ᱫᱚ ᱱᱚᱜᱼᱚ ᱱᱚᱝᱠᱟ ᱛᱟᱦᱮᱸ ᱠᱟᱱᱟ ᱦᱟᱸᱜ ᱾
ᱦᱩᱸ ᱡᱮ ᱢᱟᱴᱷ ᱜᱮᱠᱚ ᱥᱟᱵ ᱧᱟᱢᱚᱜ ᱠᱟᱱ ᱛᱟᱦᱮᱸᱡ ᱟᱨᱠᱤ ᱦᱮᱸ ᱠᱟᱨᱚᱱ ᱼᱼ ᱤᱧ ᱵᱚᱰᱤ ᱦᱟᱛᱮᱜ ᱦᱚᱧ ᱨᱚᱲ ᱵᱟᱲᱟ ᱠᱟᱫᱟ ᱾ ᱤᱧ ᱵᱩᱰᱤ ᱦᱚᱸ ᱢᱮᱱ ᱠᱮᱭᱟ ᱡᱮ, ᱱᱚᱝᱠᱟ ᱱᱚᱝᱠᱟ ᱠᱤ ᱦᱮᱸ ᱱᱚᱝᱠᱟ ᱦᱳᱭ ᱠᱚᱜ ᱠᱮᱭᱟ? ᱤᱱ ᱢᱟᱱᱮ ᱟᱸᱡᱚᱢ ᱠᱟᱛᱮᱜ ᱛᱚ ᱢᱟᱱᱮ ᱪᱮᱜ ᱞᱟᱹᱭᱟ, ᱦᱟᱦᱟᱲᱟ ᱜᱮ ᱟᱨᱠᱤ ᱦᱮᱸ ᱟᱸᱡᱚᱢ ᱠᱟᱛᱮ ᱦᱟᱲ ᱪᱮ ᱱᱩᱝ ᱠᱟ ᱦᱚᱸ ᱦᱚᱭ ᱠᱚᱜ ᱠᱮᱭᱟ? ᱦᱮᱸ ᱱᱚᱝᱠᱟ ᱦᱚᱸᱭ ᱦᱚᱭ ᱠᱚᱜ ᱠᱮᱭᱟ ᱛᱟᱦᱚᱞᱮ ᱛᱚᱠᱷᱚᱱ ᱱᱟᱜ ᱠᱟᱛᱷᱟ ᱱᱤᱛᱚᱜ ᱱᱟᱜ ᱠᱟᱛᱷᱟ ᱫᱚ ᱟᱹᱰᱤ ᱪᱮᱧᱡᱽ ᱠᱟᱱᱟ ᱟᱹᱰᱤ ᱯᱟᱞᱴᱟᱣ ᱠᱟᱱᱟ ᱥᱮᱪᱮᱫ?
ᱮᱞᱠᱟ ᱟᱹᱰᱤ ᱰᱤᱯᱷᱟᱨᱮᱱᱴ ᱪᱟᱵᱟᱣ ᱠᱟᱱᱟ ᱥᱮ ᱵᱚᱫᱚᱞ ᱪᱟᱵᱟᱣ ᱠᱟᱱᱟ ᱡᱮᱞᱠᱟ ᱱᱤᱛ ᱛᱚᱜ ᱦᱟᱸᱜ ᱵᱚᱱ ᱧᱮᱞ ᱮᱫᱟ, ᱱᱚᱣᱟ ᱯᱷᱟᱭᱤᱵ ᱡᱤ ᱠᱚ ᱦᱮᱡ ᱠᱟᱱᱟ ᱾ ᱟᱨ ᱞᱟᱦᱟ ᱛᱮᱫᱚ ᱱᱚᱝᱠᱟ ᱯᱷᱟᱭᱤᱵᱽ ᱡᱤ ᱥᱮ ᱯᱷᱳᱨ ᱡᱤ
ᱵᱟᱝ ᱛᱟᱦᱮᱸᱠᱟᱱᱟ ᱾ ᱦᱮᱞᱳ,
ᱛᱨᱤᱡᱤ ᱦᱚᱸ ᱾ ᱢᱳᱵᱟᱭᱤᱞ ᱦᱚᱸ ᱵᱟᱝ ᱛᱟᱦᱮᱸ ᱠᱟᱱᱟ ᱡᱟᱦᱟᱱᱟᱜ ᱢᱳᱵᱟᱭᱤᱞ ᱜᱮ ᱛᱟᱦᱮᱸ ᱠᱟᱱᱟ ᱴᱤᱯᱴᱟᱯ ᱢᱳᱵᱟᱭᱤᱞ ᱢᱤᱫ ᱵᱟᱨ ᱦᱚᱲ ᱴᱷᱮᱱ ᱛᱟᱦᱮᱸ
ᱦᱩᱸ ᱦᱩᱸ ᱦᱩᱸᱜ ᱾
ᱟᱨᱠᱤ ᱡᱟᱦᱟᱱᱟᱜ ᱜᱮ ᱥᱮᱨᱮᱧ ᱠᱚᱢ ᱟᱸᱡᱚᱢ ᱵᱟᱲᱟᱭᱟ ᱾ ᱟᱹᱰᱤ ᱨᱚᱢᱚᱡᱽ ᱟᱹᱰᱤ ᱱᱟᱯᱟᱭ ᱵᱩᱡᱷᱟᱹᱜ ᱠᱟᱱ ᱛᱟᱦᱮᱸᱱᱟᱜ ᱟᱨ ᱱᱮᱛᱟᱨ ᱨᱮᱫᱚ ᱚᱱᱟ ᱛᱟᱨᱦᱟᱛᱮ ᱚᱱᱟ ᱛᱤᱱᱟᱹᱜ ᱨᱟᱹᱥᱠᱟᱹ ᱵᱩᱡᱷᱟᱹᱜ ᱠᱟᱱ ᱛᱟᱦᱮᱸᱱ, ᱚᱱᱟ ᱨᱟᱹᱥᱠᱟ ᱨᱟᱹᱥᱠᱟᱹ ᱫᱚ ᱦᱟᱸᱜ ᱵᱟᱹᱱᱩᱜᱼᱟ ᱱᱮᱛᱟᱨᱟᱜ ᱫᱚ, ᱦᱮᱸ ᱱᱮᱛᱟᱨ ᱫᱚ ᱟᱭᱢᱟ ᱞᱮᱠᱟᱱ ᱡᱤᱱᱤᱥ ᱠᱚᱨᱟᱣ ᱫᱟᱲᱮᱭᱟᱜᱼᱟ᱾ ᱢᱳᱵᱟᱭᱤᱞ ᱛᱮ ᱤᱭᱩᱴᱩᱵᱽ ᱨᱮ ᱪᱮᱫ ᱮᱢ ᱢᱮᱱᱟ ᱚᱱᱟᱱᱟᱜᱮᱢ ᱧᱟᱢᱟ, ᱥᱮ ᱡᱟᱦᱟᱱᱟᱜ ᱜᱮ ᱢᱚᱱᱮ ᱦᱩᱫᱤᱥ ᱢᱮᱱᱟᱜ ᱛᱟ ᱢᱟ ᱚᱱᱟ ᱦᱚᱢ ᱧᱟᱢ ᱫᱟᱲᱮᱼᱟ᱾ ᱡᱮᱞᱮᱠᱟ ᱱᱤᱛᱚᱜ ᱮ ᱟᱭ ᱠᱚ ᱦᱮᱡ ᱟᱠᱟᱱᱟ ᱚᱱᱟ ᱛᱮᱢᱟ ᱟᱭᱢᱟᱢ ᱪᱮᱠᱟ ᱫᱟᱲᱮᱜ ᱜᱮ ᱦᱟᱸᱜ, ᱢᱮᱱᱠᱷᱟᱱ ᱤᱱᱟᱹᱜ ᱨᱟᱹᱥᱠᱟᱹ ᱫᱚ ᱵᱟᱝ ᱵᱩᱡᱷᱟᱹᱜᱼᱟ ᱚᱱᱟᱢ ᱦᱟᱨᱟᱣ ᱪᱟᱵ ᱵᱟᱢ ᱢᱟᱱᱮᱢ ᱞᱟᱸᱜᱟ ᱪᱟᱵᱟᱜ ᱟᱢ, ᱧᱮᱞ ᱧᱮᱞ ᱛᱮᱜᱮ ᱟᱥᱠᱮᱛ ᱪᱟᱵᱟᱜᱼᱟ, ᱟᱹᱲᱤᱥ ᱪᱟᱟᱜᱼᱟ, ᱚᱱᱠᱟ ᱵᱩᱡᱷᱟᱹᱜ
ᱦᱮᱸ ᱚᱱᱟ ᱜᱮ ᱡᱮᱢᱚᱱ ᱪᱮᱫ ᱞᱮᱠᱟ ᱢᱟᱱᱮ ᱤᱧ ᱫᱟᱹᱭ ᱛᱟᱠᱚ ᱥᱮ ᱤᱧ ᱫᱟᱫᱟ ᱛᱟᱠᱚ ᱢᱟᱱᱮ ᱦᱚᱯᱚᱱ ᱵᱮᱲᱟ ᱟᱨᱠᱤ ᱾ ᱤᱧ ᱦᱚᱧ ᱦᱚᱯᱚᱱ ᱛᱟᱦᱮᱸᱟᱸ ᱠᱟᱱᱟ ᱛᱚ ᱾ ᱤᱧ ᱫᱟᱹᱭ ᱛᱟᱠᱚ ᱟᱨ ᱤᱧ ᱫᱟᱫᱟ ᱛᱟᱠᱚ ᱤᱧ ᱞᱮᱠᱟ ᱠᱚ ᱛᱟᱦᱮᱸ ᱠᱟᱱᱟ ᱛᱚ
ᱦᱮᱸ ᱾
ᱩᱱᱠᱩ ᱦᱚᱸ ᱢᱟᱱᱮ ᱫᱟᱨᱮ ᱨᱮ ᱫᱟᱨᱮ ᱨᱮ ᱢᱟᱱᱮ ᱫᱮᱡᱚᱜ ᱡᱷᱟᱹᱞᱮ ᱢᱟᱱᱮ ᱪᱮ ᱤᱧ ᱞᱟᱹᱭᱟ ᱩᱱᱠᱩ ᱢᱟᱱᱮ ᱪᱮᱫ ᱵᱟᱝᱠᱚ ᱠᱷᱮᱞᱟ ᱚᱠᱚ ᱪᱚᱠᱚ ᱠᱚ ᱠᱷᱮᱹᱞᱟ ᱢᱟᱱᱮ ᱦᱚᱲ ᱢᱟᱱᱮ ᱪᱮᱫ ᱤᱧ ᱞᱮᱭᱟ ᱱᱟᱱᱟ ᱦᱩᱱᱟᱹᱨ ᱠᱷᱮᱞ ᱠᱚ ᱠᱷᱮᱞᱟ ᱟᱨᱠᱤ ᱾
ᱦᱮᱸ
ᱢᱟᱱᱮ ᱱᱮᱛᱟᱨ ᱨᱮᱱ ᱡᱩᱜᱽ ᱱᱮᱛᱟᱨ ᱡᱩᱜᱽ ᱨᱮ ᱢᱟᱱᱮ ᱦᱚᱲ ᱠᱷᱮᱞ ᱜᱮ ᱵᱟᱢ ᱧᱮᱞ ᱢᱟᱱᱮ ᱧᱮᱞ ᱫᱟᱲᱮ ᱾ ᱟᱨ ᱜᱤᱫᱽᱨᱟᱹ ᱠᱚ ᱡᱚᱛᱚ ᱯᱷᱳᱱ ᱟᱛᱮᱫ ᱠᱚ ᱫᱩᱲᱩᱵ ᱠᱚᱜᱼᱟ ᱟᱨᱠᱤ ᱾ ᱦᱮᱸ, ᱦᱮᱸ, ᱦᱮᱸ ᱾
ᱛᱮ ᱛᱤᱱᱟᱹᱜ ᱥᱚᱝᱜᱚᱴᱷᱚᱱ ᱠᱟᱛᱮ ᱵᱩᱱ ᱛᱟᱦᱮᱸ ᱠᱟᱱᱟ, ᱥᱮ ᱟᱹᱰᱤ ᱢᱚᱸᱡᱽ ᱡᱩᱢᱤᱫ ᱞᱮᱠᱟ ᱵᱩᱱ ᱛᱟᱦᱮᱱ ᱠᱟᱱ ᱛᱟᱦᱮᱱᱟ ᱾ ᱜᱤᱫᱽᱨᱟᱹ ᱠᱚᱦᱚᱸ, ᱥᱮ ᱦᱚᱲ ᱠᱚᱦᱚᱸ, ᱞᱟᱹᱴᱩ ᱦᱚᱲ ᱠᱚᱦᱚᱸ, ᱮᱱᱛᱮ ᱤᱧᱦᱚᱸ ᱾ ᱠᱟᱹᱴᱤᱡ ᱨᱮᱧ ᱫᱤᱥᱟᱹᱭᱟ ᱱᱚᱝᱠᱟ ᱠᱟᱡᱟᱠ ᱱᱚᱝᱠᱟ ᱠᱩᱞᱦᱤ ᱨᱮᱞᱮ ᱦᱤᱡᱩᱜ ᱠᱟᱱ ᱛᱟᱦᱮᱱᱟ ᱟᱨ ᱱᱚᱝᱠᱟ ᱜᱟᱛᱮ ᱵᱟᱲᱟᱭ ᱦᱩᱭᱩᱜ ᱠᱟᱱ ᱛᱟᱦᱮᱱᱟ ᱡᱟᱦᱟᱱᱟᱜ ᱜᱮ᱾ ᱜᱮ ᱟᱹᱰᱤ ᱵᱷᱤᱲ ᱵᱷᱤᱲ ᱠᱟᱛᱮᱫ ᱯᱩᱨᱟᱹᱣ ᱱᱚᱝᱠᱟ ᱜᱟᱛᱮ ᱦᱩᱭᱩᱜ ᱠᱟᱱ ᱛᱟᱦᱮᱱᱟ ᱟᱨ ᱱᱮᱛᱟᱨᱟᱜ ᱚᱠᱚ ᱛᱮᱢ ᱧᱮᱞ ᱞᱮᱠᱷᱟᱡ ᱡᱟᱦᱟᱸᱭ ᱜᱤᱫᱽᱨᱟᱹ ᱜᱮ ᱱᱚᱣᱟ ᱠᱩᱞᱦᱤ ᱨᱮ ᱵᱟᱢ ᱧᱮᱞ ᱧᱟᱢᱮᱭᱟ ᱾
ᱦᱮᱸ, ᱦᱮᱸ, ᱱᱮᱛᱟᱨ ᱫᱚ ᱢᱳᱵᱟᱭᱤᱞ ᱠᱚ ᱛᱟᱦᱮᱱ ᱠᱟᱱᱟ, ᱢᱟᱱᱮ ᱟᱯᱱᱟ ᱟᱯᱱᱤ ᱟᱨᱠᱤ ᱾ ᱠᱟᱹᱢᱤᱛᱮ ᱠᱤᱢᱵᱟ ᱡᱟᱭᱦᱳᱠ ᱚᱱᱟ ᱛᱮᱠᱚ ᱛᱟᱦᱮᱱ ᱠᱟᱱᱟ ᱾
ᱛᱚ ᱢᱮᱱ ᱫᱟᱲᱮᱭᱟᱜᱼᱟ, ᱟᱭᱢᱟ ᱵᱷᱮᱜᱟᱨ ᱞᱟᱦᱟ ᱛᱮᱱᱟᱜ ᱱᱮᱛᱟᱨᱟᱜ ᱡᱩᱜᱽ ᱨᱮᱫᱚ ᱾
ᱡᱟᱠ ᱢᱟᱱᱮ ᱠᱚ ᱠᱟᱛᱷᱟ ᱵᱩᱡᱷᱟᱹᱣ ᱠᱟᱛᱮ ᱦᱚᱸ ᱟᱨ ᱢᱟᱱᱮ ᱨᱟᱹᱥᱠᱟᱹᱧ ᱵᱩᱡᱷᱟᱹᱣ ᱠᱮᱫᱟ ᱡᱮ, ᱦᱮᱸ ᱱᱚᱝᱠᱟᱛᱤᱧ ᱛᱟᱦᱮᱸ ᱠᱟᱱᱟ ᱡᱮ ᱱᱚᱝᱠᱟ ᱵᱚᱱ ᱧᱮᱞ ᱦᱚᱪ ᱠᱮᱫᱟ ᱥᱮ ᱪᱮ
ᱦᱩᱸ ᱦᱩᱸ
ᱟᱵᱚᱨᱮᱱ ᱜᱤᱫᱽᱨᱟᱹ ᱫᱚ ᱡᱚᱛᱮᱫ ᱠᱚ ᱥᱮᱞᱟᱭᱟ ᱮᱭᱟᱭ ᱠᱚ ᱥᱮᱞᱟᱭᱟ ᱦᱮᱸᱥᱮ ᱾
ᱦᱩᱸ ᱦᱩᱸ ᱾
ᱟᱨ ᱟᱵᱚ ᱢᱟᱱᱮ ᱮᱟᱭ ᱦᱤᱥᱟᱹᱵᱽ ᱛᱮ ᱢᱟᱱᱮ ᱟᱨᱠᱤ ᱠᱤᱱᱛᱩ ᱟᱵᱚ ᱡᱮᱢᱚᱱ ᱧᱮᱞ ᱟᱹᱜᱩ ᱟᱠᱟᱫᱟ ᱡᱮ ᱢᱟᱱᱮ ᱯᱷᱳᱱ ᱵᱟᱝ ᱛᱟᱦᱮᱸ ᱞᱮᱱᱠᱷᱟᱱ ᱪᱮᱫ ᱞᱮᱠᱟ ᱵᱚᱱ ᱛᱟᱦᱮᱸ ᱠᱚ ᱠᱮᱭᱟ ᱪᱮᱫ ᱞᱮᱠᱟ ᱚᱠᱛᱚ ᱵᱚᱱ ᱯᱷᱳᱱ ᱦᱚᱸ ᱠᱮᱭᱟ ᱾
ᱮᱠᱟᱞ, ᱢᱮᱱ ᱫᱟᱲᱮᱭᱟᱜ ᱟᱢ ᱱᱤᱛᱚᱜ ᱚᱠᱟ ᱢᱮᱱᱟᱜ ᱵᱚᱱ ᱚᱠᱟ ᱫᱚ ᱟᱵᱚ ᱠᱚ ᱢᱮᱛᱟ ᱵᱚᱱ ᱠᱟᱱᱟ ᱦᱟᱸᱜ ᱡᱮ ᱮᱱ ᱡᱤ? ᱡᱮᱱᱡᱤ ᱦᱚᱲ ᱛᱤᱱᱟᱹᱜ ᱢᱮᱱᱟᱜ ᱵᱚᱱᱟ᱾ ᱟᱵᱚ ᱫᱚ ᱡᱚᱛᱚ ᱞᱮᱠᱟᱱ ᱡᱤᱱᱤᱥ ᱵᱚᱱ ᱧᱮᱞ ᱟᱠᱟᱫᱟ ᱾ ᱩᱭᱫᱟᱩᱴ ᱢᱳᱵᱟᱭᱤᱞ ᱥᱮ ᱵᱮᱜᱚᱨ ᱢᱳᱵᱟᱭᱤᱞ ᱦᱚᱸ ᱱᱤᱛᱚᱜ ᱯᱷᱟᱭᱤᱵ ᱡᱤ ᱫᱷᱟᱹᱵᱤᱡ ᱮ ᱟᱭ ᱫᱷᱟᱹᱵᱤᱡ ᱢᱚᱛᱞᱚᱵ ᱱᱟ ᱪᱮᱫ ᱦᱚᱸ ᱡᱤᱨᱳ ᱠᱷᱚᱡ ᱢᱚᱛᱞᱚᱵ ᱱᱤᱛᱚᱜ ᱯᱷᱩᱞ ᱫᱷᱟᱹᱵᱤᱡ ᱢᱮᱱᱟᱜ ᱵᱚᱱᱟ ᱦᱟᱸᱜ ᱱᱤᱛᱚᱜ ᱵᱟᱱᱟᱨ ᱡᱤᱱᱤᱥ ᱵᱚᱱ ᱧᱮᱞ ᱟᱠᱟᱫᱟ ᱦᱟᱸᱜ ᱾ ᱟᱨ ᱚᱠᱚᱭ ᱠᱚ ᱞᱟᱦᱟᱛᱮ ᱟᱵᱚ ᱠᱚᱨᱮᱱ ᱵᱟᱵᱟ ᱛᱟᱠᱚ ᱫᱚ ᱦᱟᱸᱜ ᱟᱹᱰᱤ ᱡᱟᱹᱥᱛᱤ ᱤᱱᱟᱹᱜ ᱵᱟᱠᱚ ᱧᱮᱞ ᱟᱠᱟᱫᱟ ᱡᱚᱛᱚ ᱞᱮᱠᱟᱱᱟᱜ ᱫᱚ ᱦᱟᱸᱜ ᱥᱮ ᱱᱮᱛᱟᱨ ᱠᱚᱫᱚ ᱱᱚᱣᱟ ᱮ ᱟᱭ ᱵᱟᱵᱚᱛ ᱛᱮᱦᱮᱧᱟᱸᱜ ᱵᱟᱵᱟ ᱛᱟᱠᱚ ᱫᱚ ᱤᱱᱟᱹᱜ ᱡᱟᱹᱥᱛᱤ ᱵᱟᱠᱚ ᱵᱟᱲᱟᱭᱟ ᱦᱟᱸᱜ ᱡᱟᱦᱟᱱᱟᱜ ᱜᱮ ᱟᱨ ᱟᱵᱚᱨᱮᱱ ᱥᱮ ᱟᱵᱚ ᱠᱷᱚᱱ ᱠᱟᱹᱴᱤᱡᱽ ᱠᱚᱦᱚᱸ ᱩᱱᱟᱹᱜ ᱡᱟᱹᱥᱛᱤ ᱛᱮ ᱢᱚᱛᱞᱚᱵ ᱵᱤᱱᱟᱹ ᱢᱳᱵᱟᱭᱤᱞ ᱛᱮ ᱵᱟᱠᱚ ᱦᱩᱫᱤᱥ ᱫᱟᱲᱮᱭᱟᱜᱼᱟ ᱡᱟᱦᱟᱱᱟᱜ ᱜᱮ ᱠᱷᱟᱹᱞᱤ ᱰᱟᱭᱨᱮᱠᱴ ᱱᱚᱣᱟ ᱢᱳᱵᱟᱭᱤᱞ ᱯᱷᱟᱭᱤᱵᱽᱡᱤ ᱤᱱᱟᱹ ᱜᱮᱠᱚ ᱦᱩᱫᱤᱥ ᱧᱟᱢ ᱠᱟᱫᱟ ᱦᱟᱸᱜ ᱟᱫᱚ ᱟᱵᱚ ᱫᱚᱵᱚᱱ ᱢᱮᱱ ᱫᱟᱲᱮᱭᱟᱜᱼᱟ ᱵᱚᱞᱮ ᱟᱵᱚ ᱫᱚ ᱟᱹᱰᱤ ᱢᱚᱸᱡᱽ ᱱᱚᱣᱟ ᱮᱡᱽ ᱠᱟᱱ ᱛᱟᱵᱚᱱᱟ ᱥᱮ ᱢᱮᱱ ᱫᱟᱲᱮᱭᱟᱜᱼᱟ ᱦᱩᱸ ᱟᱢ ᱛᱚᱵᱮ ᱚᱠᱟᱴᱟᱜ ᱡᱟᱥᱛᱤ ᱨᱟᱹᱥᱠᱟᱹ ᱪᱤᱠᱟᱢ ᱵᱩᱡᱷᱟᱹᱣᱟ ᱦᱟᱸᱜ ᱱᱮᱛᱟᱨ ᱡᱚᱛᱚ ᱞᱮᱠᱟᱱ ᱡᱤᱱᱤᱥ ᱢᱳᱵᱟᱭᱤᱞ ᱨᱮᱢ ᱧᱮᱞ ᱫᱟᱲᱮᱭᱟᱜᱼᱟ ᱤᱭᱩᱴᱩᱵᱽ ᱠᱚ ᱥᱮ ᱮᱭᱟᱭ ᱠᱚ ᱱᱮᱛᱟᱨ ᱢᱮᱱᱟᱜᱼᱟ ᱡᱟᱦᱟᱱᱟᱜ ᱠᱚ ᱠᱩᱞᱤ ᱠᱩᱠᱞᱤ ᱠᱚ ᱢᱮᱱᱟᱜ ᱛᱟᱢᱟ ᱡᱚᱛᱚ ᱨᱮᱱᱟᱜ ᱾ ᱛᱮᱞᱟ ᱥᱮ ᱡᱟᱵᱟᱸ ᱧᱟᱢᱟ ᱦᱟᱸᱜ ᱟᱨ ᱞᱟᱦᱟ ᱛᱮᱱᱟᱜ ᱡᱩᱜᱽ ᱱᱚᱝᱠᱟ ᱢᱳᱵᱟᱭᱤᱞ ᱠᱚ ᱪᱮᱫ ᱜᱮ ᱵᱟᱝ ᱛᱟᱦᱮᱸ ᱠᱟᱱᱟ ᱛᱚᱵᱮ ᱩᱱ ᱡᱩᱜ ᱟᱨ ᱱᱮ ᱱᱮᱛᱟᱨᱟᱜ ᱡᱩᱜᱽ ᱨᱮ ᱪᱮᱫ ᱡᱟᱦᱟᱸᱱᱟᱜ ᱪᱮᱫ ᱞᱮᱠᱟ ᱟᱹᱭᱠᱟᱹᱣᱟ ᱦᱟᱸᱜ?
ᱜᱮ ᱱᱚᱣᱟ ᱫᱤᱱ ᱫᱚ ᱵᱟᱹᱱᱩᱜᱼᱟ ᱟᱨᱠᱤ ᱟᱫᱚ ᱦᱮᱸ ᱵᱟᱨᱭᱟ ᱵᱟᱨᱭᱟ ᱥᱮᱫ ᱜᱮ ᱢᱟᱱᱮ ᱪᱟ ᱠᱚᱫᱚ ᱦᱩᱭᱩᱜᱼᱟ ᱟᱨᱠᱤ ᱥᱮ ᱪᱮᱫ ᱵᱟᱨᱦᱮ ᱥᱮᱫ ᱜᱮ ᱧᱮᱞ ᱧᱟᱢᱚᱜ ᱠᱟᱱᱟ ᱡᱮ ᱢᱟᱱᱮ ᱚᱸᱰᱮ ᱦᱚᱸ ᱵᱷᱟᱜᱮ ᱛᱟᱦᱮᱸ ᱠᱟᱱᱟ ᱚᱸᱰᱮ ᱦᱚᱸ ᱵᱟᱲᱤᱡ ᱛᱟᱦᱮᱸ ᱠᱟᱱᱟ ᱱᱚᱰᱮ ᱦᱚᱸ
ᱨᱚᱲ ᱱᱟᱥᱮᱱᱟᱜ ᱠᱚᱢ ᱟᱸᱡᱚᱢ ᱧᱚᱜ ᱠᱟᱱᱟ ᱦᱟᱸᱜ
ᱦᱮᱸ ᱢᱮᱱᱫᱤᱧ ᱡᱮ ᱢᱟᱱᱮ ᱵᱷᱟᱜᱮ ᱵᱩᱡᱷᱟᱜᱼᱟ ᱟᱨᱠᱤ ᱢᱟᱱᱮ ᱚᱸᱰᱮ ᱦᱚᱸ ᱵᱷᱟᱜᱮ ᱛᱟᱦᱮ ᱠᱟᱱᱟ ᱚᱸᱰᱮ ᱦᱚᱸ ᱵᱟᱲᱤᱡ ᱛᱟᱦᱮ ᱠᱟᱱᱟ ᱟᱨ ᱤᱧ ᱱᱤᱛᱚᱜ ᱡᱩᱜᱽ ᱨᱮᱱᱟᱜ ᱠᱟᱛᱷᱟᱧ ᱞᱟᱹᱭᱟ ᱱᱚᱰᱮ ᱦᱚᱸ ᱵᱷᱟᱜᱮ ᱦᱮᱱᱟᱜ ᱟᱨ ᱵᱟᱹᱲᱤᱡ ᱦᱚᱸ ᱢᱮᱱᱟᱜᱼᱟ ᱟᱨᱠᱤ ᱱᱚᱝᱠᱟᱜᱮ
ᱦᱮᱸ ᱦᱩᱸ ᱦᱮᱸ ᱚᱱᱮ ᱚᱱᱠᱟ ᱠᱟᱱ ᱜᱮᱭᱟ ᱢᱟᱱᱮᱢ ᱞᱟᱹᱭ ᱫᱟᱲᱮᱭᱟᱜᱼᱟ ᱡᱮ ᱱᱮᱛᱟᱨᱟᱜ ᱡᱩᱜ ᱨᱮᱫᱚ ᱟᱭᱢᱟ ᱞᱮᱠᱟᱱ ᱥᱩᱵᱤᱫᱷᱟ ᱢᱮᱱᱟᱜᱼᱟ ᱥᱩᱵᱤᱫᱷᱟ ᱢᱚᱛᱞᱚᱵ ᱴᱟᱭᱤᱢ ᱠᱚᱢᱮ ᱡᱚᱢ ᱫᱟ ᱡᱟᱦᱟᱱᱟᱜ ᱜᱮ ᱩᱥᱟᱹᱨᱟ ᱪᱮᱫ ᱮᱢ ᱢᱮᱱᱟ ᱛᱩᱨᱟᱹᱱ ᱮᱢ ᱚᱱᱞᱟᱭᱤᱱ ᱚᱰᱟᱨᱟᱢ ᱛᱮ ᱚᱱᱞᱟᱭᱤᱱ ᱛᱩᱨᱟᱹᱱ ᱦᱤᱡᱩᱜ ᱛᱟᱢᱟ ᱥᱟᱢᱟᱱ ᱠᱚ ᱥᱮ ᱡᱟᱦᱟᱸᱱᱟᱜ ᱯᱮᱢᱮᱱᱴ ᱠᱚᱢ ᱠᱚᱨᱟᱣ ᱫᱟᱲᱮᱭᱟᱜᱼᱟ ᱮᱱᱛᱮ ᱞᱟᱦᱟ ᱛᱮᱫᱚ ᱱᱚᱝᱠᱟ ᱥᱤᱥᱴᱮᱢ ᱵᱟᱝ ᱛᱟᱦᱮᱸ ᱠᱟᱱ ᱠᱷᱟᱹᱛᱤᱨ ᱛᱮ ᱡᱮ ᱵᱮᱝᱠ ᱦᱚᱸ ᱮᱠᱫᱚᱢ ᱞᱟᱭᱤᱱ ᱠᱚᱢ ᱟᱨ ᱱᱮᱛᱟᱨᱟᱜ ᱫᱚ ᱱᱚᱝᱠᱟ ᱯᱟᱭᱥᱟ ᱠᱚ ᱪᱮᱠ ᱞᱟᱹᱜᱤᱫ ᱟᱹᱰᱤ ᱡᱟᱹᱥᱛᱤ ᱱᱚᱝᱠᱟ ᱵᱟᱝ ᱪᱮᱠᱟ ᱦᱩᱭᱩᱜ ᱛᱟᱢᱟ ᱠᱷᱟᱞᱤ ᱢᱳᱵᱟᱭᱤᱞ ᱡᱤᱡ ᱛᱟᱢ ᱪᱮᱠ ᱛᱟᱢ ᱰᱟᱭᱨᱮᱠ ᱯᱟᱥᱚᱣᱟᱰ ᱰᱟᱞᱟᱣ ᱢᱮ ᱧᱟᱢᱟᱢ ᱛᱚᱵᱮ ᱢᱮᱱ ᱫᱟᱲᱮᱭᱟᱜ ᱟᱢ ᱱᱮᱛᱟᱨ ᱫᱚ ᱥᱩᱠ ᱥᱩᱵᱤᱫᱷᱟ ᱢᱮᱱᱟᱜᱼᱟ ᱦᱟᱸ ᱞᱮᱠᱤᱱ ᱢᱚᱱᱮ ᱨᱮᱱᱟᱜ ᱚᱠᱟ ᱨᱟᱹᱥᱠᱟᱹ ᱢᱮᱱᱟᱜᱼᱟ ᱚᱱᱟ ᱫᱚ ᱠᱷᱟᱴᱚ ᱤᱫᱤᱜ ᱠᱟᱱᱟ ᱥᱮ ᱠᱚᱢ ᱤᱫᱤᱜ ᱠᱟᱱᱟ ᱦᱟᱸᱜ ᱟᱨ ᱞᱟᱦᱟ ᱛᱮᱫᱚᱢ ᱢᱮᱱ ᱫᱟᱲᱮᱭᱟᱜᱼᱟ ᱥᱩᱠ ᱥᱩᱵᱤᱫᱷᱟ ᱵᱟᱝ ᱛᱟᱦᱮᱸ ᱠᱟᱱᱟ ᱢᱮᱱᱠᱷᱟᱱ ᱢᱚᱱᱮ ᱨᱮᱱᱟᱜ ᱚᱠᱟ ᱨᱟᱹᱥᱠᱟᱹ ᱠᱚ ᱛᱟᱦᱮᱸ ᱠᱟᱱ ᱚᱱᱟ ᱟᱹᱰᱤ ᱟᱹᱰᱤ ᱢᱚᱸᱡᱽ ᱨᱟᱹᱥᱠᱟᱹ ᱵᱩᱡᱷᱟᱹᱜ ᱠᱟᱱ ᱛᱟᱦᱮᱸᱱᱟ ᱴᱷᱤᱠ ᱜᱮᱭᱟ ᱛᱚᱵᱮ ᱥᱚᱢᱚᱭ ᱠᱷᱚᱱ ᱚᱸᱰᱮ ᱜᱮ ᱦᱟᱸᱜ ᱦᱩᱭᱩᱜ ᱠᱟᱱ ᱢᱩᱪᱟᱹᱫ ᱨᱮ ᱡᱟᱦᱟᱱᱟᱜ ᱮᱢ ᱨᱚᱲ ᱠᱷᱟᱡᱽ
ᱢᱮᱱᱫᱟᱹᱧ ᱡᱮᱢᱚᱱ ᱵᱷᱟᱜᱤᱭᱟᱜ ᱢᱮᱱᱟᱜᱼᱟ ᱛᱮᱢᱚᱱ ᱵᱟᱹᱲᱤᱡᱟᱜ ᱦᱚᱸ ᱢᱮᱱᱟᱜᱼᱟ ᱠᱟᱨᱚᱱ
ᱮᱠᱟᱞ
ᱱᱤᱛᱚᱜ ᱡᱟᱦᱟᱸᱟᱢ ᱢᱮᱱ ᱮᱫᱟ ᱡᱮ ᱢᱟᱱᱮ ᱠᱚᱞ ᱠᱟᱛᱮᱜ